ᱦᱳᱭ ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱡᱚᱦᱟᱸᱨ ᱜᱮ
ᱦᱳᱭ ᱡᱚᱦᱟᱸᱨ ᱜᱮ
ᱦᱮᱸ ᱱᱟᱯᱟᱭ ᱵᱟᱲᱟ ᱜᱮᱭᱟ ᱵᱮᱱ ᱛᱚ
ᱦᱳᱭ ᱱᱟᱯᱟᱭ ᱜᱮ ᱟᱹᱵᱤᱱ ᱜᱮ ᱪᱤᱜ ᱠᱟ
ᱟᱹᱞᱤᱧ ᱦᱚᱸ ᱱᱤᱭᱟᱹ ᱜᱷᱟᱹᱲᱤᱡ ᱫᱚ ᱦᱟᱜ ᱞᱤᱧ ᱱᱟᱯᱟᱭ ᱵᱟᱲᱟ ᱜᱮᱭᱟ
ᱚ
ᱟᱪᱪᱷᱟ ᱞᱮᱭᱫᱟᱞᱤᱧ ᱱᱤᱛᱳᱜ ᱫᱚ ᱦᱟᱸᱜ ᱞᱤᱧ ᱫᱩᱲᱩᱵ ᱟᱠᱟᱱᱟ ᱥᱩᱫᱷᱩ ᱜᱮ ᱟᱨ ᱟᱵᱮᱱ ᱫᱚ
ᱟᱹᱞᱤᱧ ᱦᱚᱞᱤᱧ ᱛᱟᱲᱟᱢ ᱵᱟᱲᱟᱭᱮᱫᱟ
ᱚᱻ ᱦᱩᱸ ᱛᱚ ᱟᱫᱚ ᱫᱟᱠᱟ ᱠᱚᱫᱚ ᱵᱮᱱ ᱡᱚᱢ ᱠᱮᱫ ᱛᱮ
ᱦᱳᱭ ᱫᱟᱠᱟ ᱠᱚᱫᱚ ᱡᱚᱢ ᱦᱩᱭ ᱱᱟ ᱫᱟᱠᱟ ᱫᱚ ᱵᱟᱝ ᱨᱩ ᱴᱤ ᱤᱥᱤᱱ ᱦᱩᱭ ᱞᱮᱱ ᱛᱟᱦᱮᱸᱫ ᱟᱫᱚ ᱨᱩᱴᱤ ᱜᱮ ᱡᱚᱢ ᱦᱩᱭ ᱱᱟ
ᱚ ᱟᱪᱪᱷᱟ ᱦᱳᱭ ᱟᱹᱞᱤᱧ ᱦᱚᱸ ᱡᱚᱢ ᱠᱮᱜ ᱜᱮᱭᱟ ᱞᱤᱧ
ᱪᱮᱻᱻ ᱪᱮᱜ ᱵᱤᱱ ᱩᱛᱩ ᱞᱮᱫᱟ
ᱟᱹᱞᱩ ᱞᱤᱧ ᱵᱷᱟᱛᱮ ᱞᱮᱜᱼᱟ ᱟᱨ ᱫᱟᱹᱞ ᱞᱤᱧ ᱞᱟᱥᱮ ᱨᱟᱥᱮ ᱟᱠᱟᱫ ᱛᱟᱦᱮᱸᱱ
ᱚ ᱟᱹᱰᱤ ᱱᱟᱯᱟᱭ
ᱦᱳᱭ ᱟᱫᱚ ᱩᱛᱩ ᱠᱚᱦᱚᱸ ᱪᱮᱫ ᱵᱮᱱ ᱩᱛᱩᱭᱟ ᱚᱱᱠᱟ ᱩᱛᱩ ᱠᱚᱦᱚᱸ ᱛᱚ ᱵᱟᱹᱱᱩᱜ ᱠᱟᱜ ᱱᱤᱛᱚᱜ ᱫᱚ ᱟᱫᱚ ᱦᱟᱸᱜ ᱵᱟᱡᱟᱨ ᱥᱮᱫ ᱪᱟᱞᱟᱣ ᱞᱮᱱᱠᱷᱟᱡ ᱧᱟᱢ ᱠᱚᱜ ᱜᱮᱪᱚᱝ ᱟᱫᱚ ᱫᱚᱢᱮ ᱦᱟᱸᱜ ᱠᱟᱹᱣᱰᱤ ᱠᱚ ᱞᱟᱜᱟᱜᱼᱟ ᱟᱫᱚ ᱤᱱᱟᱹ ᱠᱷᱟᱹᱛᱤᱨ ᱛᱮ ᱦᱟᱸᱜ ᱵᱟᱝ ᱞᱤᱧ ᱩᱛᱩᱭᱮᱫᱟ
ᱚ ᱾
ᱚᱱᱟ ᱪᱷᱟᱛᱤ ᱠᱚ ᱫᱚ
ᱟᱹᱞᱤᱧ ᱦᱚᱸ ᱾ ᱵᱟᱯᱞᱟ ᱚᱲᱟᱜ ᱠᱚ ᱪᱟᱞᱟᱣ ᱞᱮᱱ ᱛᱟᱦᱮᱸᱫ ᱚᱸᱰᱮ ᱠᱷᱚᱱᱟᱜ ᱜᱮ ᱩᱛᱩ ᱠᱚᱠᱚ ᱟᱹᱜᱩ ᱟᱠᱟᱫ ᱞᱤᱧᱟᱹ ᱾ ᱚᱱᱟ ᱥᱟᱶᱛᱮᱜᱮ ᱨᱩᱴᱤ ᱟᱨ ᱩᱛᱩ ᱫᱚᱧ ᱡᱚᱢ ᱠᱮᱫᱟ ᱾
ᱟᱪᱪᱷᱟ ᱾ ᱟᱹᱰᱤ ᱱᱟᱯᱟᱭ, ᱟᱫᱚ ᱛᱟᱦᱚᱞᱮ ᱟᱯᱮ ᱚᱱᱛᱮ ᱫᱚ ᱵᱟᱯᱞᱟ ᱠᱚᱦᱚᱸ ᱦᱩᱭ ᱵᱟᱲᱟᱜ ᱠᱟᱱ ᱜᱮᱭᱟ ᱱᱤᱛᱚᱜ ᱦᱚᱸ ᱾
ᱦᱮᱸ ᱦᱩᱭᱩᱜ ᱠᱟᱱᱟ ᱦᱚᱞᱟ ᱜᱮ ᱢᱤᱫᱴᱮᱱ ᱦᱩᱭ ᱮᱱᱟ ᱟᱨ ᱟᱨ ᱦᱚᱸ ᱠᱟᱲ ᱢᱟᱨᱟᱝ ᱫᱤᱱ ᱦᱤᱞᱳᱜ ᱢᱤᱫᱴᱤᱱ ᱟᱨᱦᱚᱸ ᱜᱟᱯᱟ ᱠᱚ ᱱᱮᱣᱛᱟ ᱟᱠᱟᱫ ᱞᱮᱭᱟ ᱾
ᱟᱪᱪᱷᱟ ᱾ ᱛᱟᱦᱞᱮ ᱟᱯᱮ ᱫᱚ ᱦᱟᱸᱜ ᱫᱚ ᱢᱮᱱ ᱛᱮᱫᱚ ᱵᱟᱯᱞᱟ ᱚᱲᱟᱜ ᱱᱟᱜ ᱾ ᱥᱟᱹᱜᱩᱱ ᱠᱟᱛᱷᱟ ᱯᱮ ᱧᱟᱢ ᱡᱚᱝ ᱠᱟᱱᱤᱡᱼᱟ ᱾
ᱦᱳᱭ ᱠᱟᱹᱴᱤᱡ ᱧᱟᱢ ᱟᱠᱟᱱ ᱜᱮᱭᱟ ᱰᱷᱮᱨ ᱚᱠᱚᱡ ᱜᱮ
ᱟᱪᱪᱷᱟ
ᱟᱯᱮ ᱥᱮᱫ ᱫᱚ ᱛᱟᱦᱚᱞᱮ ᱵᱟᱝ ᱦᱩᱭᱩᱜ ᱠᱟᱱ ᱵᱟᱯᱞᱟ ᱠᱚ ᱱᱤᱭᱟᱹ ᱛᱟᱞᱟ
ᱟᱫᱚ ᱦᱟᱸᱜ ᱦᱩᱭ ᱫᱚ ᱦᱩᱭ ᱵᱟᱲᱟᱭᱱᱟ, ᱟᱫᱚ ᱱᱤᱛᱚᱜ ᱫᱚ ᱦᱟᱜ ᱵᱟᱝ ᱦᱩᱭᱩᱜ ᱠᱟᱱᱟ ᱾ ᱱᱤᱛᱚᱜ ᱟᱫᱚ ᱡᱚᱛᱚ ᱦᱚᱲ ᱜᱮ ᱪᱟᱥ ᱠᱟᱹᱢᱤ ᱨᱮᱦᱟᱸᱜ ᱠᱷᱟᱴᱟᱣ ᱢᱮᱱᱟᱜ ᱟᱠᱟᱜᱼᱟ ᱠᱚᱣᱟ ᱟᱫᱚ ᱱᱤᱛᱚᱜ ᱫᱚ ᱦᱟᱸᱜ ᱚᱱᱟ ᱵᱟᱯᱞᱟ ᱠᱟᱹᱢᱤ ᱠᱚᱫᱚ ᱦᱟᱸᱜ ᱢᱤᱫ ᱥᱟᱭᱤᱰ ᱨᱮ ᱦᱟᱸᱜ ᱢᱮᱱᱟᱜ ᱟᱠᱟᱜ ᱱᱤᱛᱚᱜ ᱫᱚ ᱾
ᱚᱻ ᱛᱟᱦᱚᱞᱮ ᱟᱯᱮ ᱥᱮᱫ ᱫᱚ ᱱᱤᱭᱟᱹ ᱚᱠᱛᱚ ᱠᱚᱨᱮ ᱫᱚ ᱵᱟᱝᱠᱚ ᱵᱟᱯᱞᱟ ᱜᱮᱭᱟ ᱥᱮ ᱪᱮᱫ?
ᱟᱫᱚ ᱚᱱᱠᱟ ᱡᱟᱦᱟᱸᱭ ᱠᱚᱦᱟᱸᱜ ᱢᱟᱱᱮ ᱯᱮᱲᱟ ᱠᱚᱠᱚ ᱞᱟᱜᱟᱣ ᱜᱚᱫᱚᱜ ᱛᱟᱠᱚᱣᱟ, ᱩᱱᱠᱩ ᱠᱚᱫᱚ ᱠᱚ ᱵᱟᱯᱞᱟᱜ ᱜᱮᱭᱟ ᱟᱨ ᱵᱟᱠᱷᱟᱡ ᱟᱫᱚ ᱱᱤᱛᱚᱜ ᱫᱚ ᱵᱟᱝ ᱠᱚ ᱵᱟᱯᱞᱟᱜᱼᱟ ᱚᱱᱠᱟ ᱫᱚ᱾
ᱚ ᱟᱞᱮ ᱥᱮᱫ ᱢᱟ ᱦᱩᱭᱩᱜ ᱜᱮᱭᱟ ᱵᱷᱟᱫᱚᱨ ᱵᱚᱸᱜᱟ ᱵᱟᱫ ᱠᱟᱛᱮᱫ ᱾ ᱮᱴᱟᱜ ᱪᱟᱸᱫᱚ ᱠᱚᱨᱮ ᱫᱚ ᱵᱟᱯᱞᱟ ᱦᱩᱭᱩᱜ ᱜᱮᱭᱟ ᱾
ᱦᱳᱭ, ᱟᱫᱚ ᱦᱩᱭ ᱫᱚ ᱦᱟᱸᱜ ᱦᱩᱭᱩᱜ ᱜᱮᱭᱟ ᱵᱟᱯᱞᱟ ᱦᱚᱸᱠᱚ ᱵᱟᱯᱞᱟᱜ ᱜᱮᱭᱟ ᱚᱱᱠᱟ ᱾ ᱢᱟᱱᱟ ᱵᱟᱨᱚᱱ ᱫᱚ ᱦᱟᱸᱜ ᱵᱟᱹᱱᱩᱜ ᱟᱠᱟᱜᱼᱟ ᱵᱷᱟᱫᱚᱨ ᱵᱚᱸᱜᱟ ᱵᱟᱫ ᱠᱟᱛᱮ ᱫᱚ ᱾
ᱟᱞᱮ ᱥᱮᱫ ᱫᱚ ᱚᱱᱠᱟ ᱱᱟᱜ ᱤᱭᱟᱹ ᱟᱹᱨᱤ ᱢᱮᱱᱟᱜᱼᱟ ᱡᱮ, ᱵᱷᱟᱫᱚᱨ ᱵᱚᱸᱜᱟ ᱫᱚ ᱵᱟᱯᱞᱟ ᱵᱟᱝ ᱜᱟᱱᱚᱜᱼᱟ ᱾
ᱦᱳᱭ ᱦᱳᱭ, ᱟᱞᱮ ᱥᱮᱫ ᱦᱚᱸ ᱚᱱᱟ ᱟᱹᱨᱤ ᱫᱚ ᱢᱮᱱᱟᱜ ᱟᱠᱟᱫ ᱜᱮᱭᱟ ᱟᱫᱚ ᱾ ᱚᱱᱟ ᱵᱟᱫ ᱠᱟᱛᱮ ᱟᱫᱚ ᱦᱟᱸᱜ ᱚᱱᱠᱟ ᱢᱟᱱᱟ ᱵᱟᱨᱚᱱ ᱫᱚ ᱵᱟᱹᱱᱩᱜ ᱠᱟᱟ ᱮᱴᱟᱜ ᱪᱟᱸᱫᱚ ᱨᱮᱫᱚ ᱟᱫᱚ ᱠᱩᱲᱟ ᱡᱷᱩᱲᱟᱣ ᱢᱟᱱᱮ ᱠᱩᱲᱟᱹᱣ ᱡᱩᱲᱟᱹᱣ ᱠᱷᱟᱹᱛᱤᱨ ᱛᱮᱦᱚᱸ ᱠᱤᱪᱷᱩ ᱠᱤᱪᱷᱩ ᱦᱚᱲ ᱫᱚᱠᱚ ᱵᱟᱯᱞᱟᱜ ᱜᱮᱭᱟ ᱠᱚ ᱾ ᱚᱱᱠᱟ ᱵᱮ ᱥᱤᱡᱤᱱ ᱨᱮ ᱟᱨ ᱵᱟᱠᱷᱟᱱ ᱫᱚ ᱯᱷᱟᱹᱜᱩᱱ ᱵᱚᱸᱜᱟ ᱜᱮ ᱵᱮᱥᱤ ᱠᱚ ᱵᱟᱯᱞᱟᱜ ᱜᱮᱭᱟ ᱾
ᱦᱟᱸ ᱯᱷᱟᱜᱩᱱ ᱵᱚᱸᱜᱟ ᱜᱮᱛᱚ ᱠᱚ ᱞᱟᱹᱭᱟ ᱾ ᱠᱷᱟᱹᱜᱩᱱ ᱵᱚᱸᱜᱟ ᱢᱟᱱᱮ ᱥᱟᱹᱜᱩᱱ ᱵᱚᱸᱜᱟ ᱨᱮᱜᱮ ᱥᱟᱹᱜᱩᱱᱟᱜ ᱛᱟᱠᱚ ᱥᱟᱹᱜᱩᱱ ᱡᱤᱱᱤᱥ
ᱥᱟᱹᱜᱩᱱ ᱦᱳᱭ ᱦᱳᱭ ᱟᱫᱚ ᱱᱮᱛᱟᱨ ᱫᱚ ᱦᱟᱸᱜ ᱚᱱᱟ ᱫᱚ ᱵᱟᱝ ᱠᱚ ᱧᱮᱞ ᱮᱫᱟ ᱱᱮᱛᱟᱨ ᱫᱚ ᱾ ᱚᱱᱠᱟ ᱵᱷᱟᱜᱮ ᱵᱷᱟᱜᱮ ᱯᱮᱲᱟ ᱠᱚᱠᱚ ᱧᱟᱢ
ᱧᱟᱢ ᱞᱮᱱᱠᱷᱟᱱ ᱟᱫᱚ ᱩᱱᱠᱩ ᱫᱚ ᱦᱟᱸᱜ ᱵᱟᱝᱠᱚ ᱟᱲᱟᱜ ᱜᱤᱲᱤ ᱜᱚᱜ ᱟᱠᱚᱣᱟ ᱾ ᱦᱩᱸ, ᱚᱱᱠᱟᱜᱮ ᱟᱞᱮ ᱥᱮᱫ ᱦᱚᱸ ᱚᱱᱠᱟ ᱜᱮ ᱾
ᱵᱷᱟᱹᱭ ᱟᱨ ᱛᱟᱦᱚᱞᱮ ᱵᱟᱯᱞᱟ ᱠᱚᱫᱚ ᱵᱮᱱ ᱧᱮᱞ ᱵᱟᱲᱟ ᱟᱠᱟᱫ ᱜᱮᱭᱟ ᱛᱚ?
ᱦᱮᱸ, ᱧᱮᱞ ᱟᱠᱟᱫ ᱜᱮᱭᱟᱞᱤᱧ ᱾
ᱦᱮᱸ, ᱟᱫᱚ ᱦᱟᱸᱜ ᱟᱯᱮ ᱥᱮᱫ ᱫᱚ ᱧᱮᱞ ᱧᱮᱯᱮᱞ ᱵᱟᱯᱞᱟ ᱵᱟᱹᱲᱛᱤ ᱦᱩᱭᱩᱜ ᱠᱟᱱᱟ, ᱥᱮ ᱚᱱᱠᱟ ᱠᱚᱸᱰᱮᱞ ᱧᱮᱯᱮᱞ ᱵᱟᱯᱞᱟ ᱜᱮ ᱵᱟᱹᱲᱛᱤ ᱦᱩᱭᱩᱜ ᱠᱟᱱᱟ ᱾
ᱡᱷᱚᱛᱚ ᱨᱚᱠᱚᱢᱟᱜ ᱜᱮ ᱧᱮᱞ ᱧᱮᱯᱮᱞ ᱜᱮ ᱱᱚᱜᱚᱭ ᱵᱟᱨᱭᱟ ᱞᱟᱦᱟ ᱫᱤᱱ ᱡᱟᱦᱟᱸ ᱵᱟᱝ ᱦᱩᱭᱱᱟ ᱚᱱᱟ ᱫᱚ ᱧᱮᱞ ᱧᱮᱯᱮᱞ ᱵᱟᱯᱞᱟ ᱵᱟᱯᱞᱟ ᱟᱨ ᱡᱟᱦᱟᱸ ᱜᱟᱯᱟ ᱦᱩᱭᱩᱜ ᱞᱟᱹᱜᱤᱫ ᱚᱸᱰᱮ ᱫᱚ ᱠᱚᱸᱰᱮᱞ ᱧᱟᱯᱟᱢ ᱵᱟᱯᱞᱟ ᱾
ᱟᱪᱪᱷᱟ ᱟᱹᱰᱤ ᱱᱟᱯᱟᱭ
ᱛᱟᱦᱚᱞᱮᱧ ᱞᱟᱹᱭᱮᱫᱟ ᱟᱯᱮ ᱥᱮᱫ ᱡᱟᱦᱟᱸ ᱠᱚᱸᱰᱮᱞ ᱧᱮᱯᱮᱞ ᱵᱟᱯᱞᱟ ᱠᱚ ᱢᱮᱛᱟᱜ-ᱟ ᱥᱮ ᱚᱱᱟ ᱫᱚ ᱚᱠᱟᱞᱮᱠᱟ ᱵᱷᱟᱵᱛᱮ ᱦᱩᱭᱩᱜ ᱜᱮᱭᱟ ᱠᱟᱹᱴᱤᱡ ᱵᱤᱱ ᱞᱟᱹᱭ ᱫᱟᱲᱮᱭᱟᱞᱤᱧᱟ
ᱦᱳᱭ ᱦᱳᱭ ᱟᱫᱚ ᱦᱟᱸᱜ ᱚᱱᱟ ᱫᱚ ᱚᱱᱮ ᱡᱟᱦᱟᱸ ᱫᱚ ᱵᱟᱹᱦᱩ ᱟᱨ ᱡᱟᱶᱟᱭ ᱟᱹᱠᱤᱱ ᱛᱮᱠᱤᱱ ᱧᱟᱯᱟᱢ ᱠᱚᱜ ᱫᱚ
ᱦᱮᱸ
ᱚᱱᱮ ᱚᱱᱠᱟᱱᱟᱜ ᱵᱟᱯᱞᱟ ᱜᱮ ᱦᱟᱸᱜ ᱚᱱᱟ ᱠᱚᱸᱰᱮᱞ ᱧᱟᱯᱟᱢ ᱵᱟᱯᱞᱟ ᱫᱚᱠᱚ ᱢᱮᱛᱟᱜᱼᱟ
ᱚᱸ ᱚ ᱟᱹᱰᱤ ᱱᱟᱯᱟᱭ ᱵᱤᱱ ᱞᱟᱹᱭ ᱠᱮᱫᱟ
ᱩ ᱦᱩᱸ ᱦᱩᱸ
ᱚᱝᱠᱟᱜ ᱜᱮ ᱟᱨᱦᱚᱸ ᱟᱹᱰᱤ ᱨᱚᱠᱚᱢᱟᱜ ᱵᱟᱯᱞᱟ ᱵᱟᱝ ᱢᱤᱫ ᱢᱮᱱᱟᱜᱼᱟ ᱟᱵᱚ ᱱᱚᱣᱟ ᱥᱟᱶᱛᱟ ᱥᱟᱨᱣᱟ ᱨᱮ ᱾
ᱟᱹᱰᱤ ᱨᱚᱠᱚᱢᱟᱜ ᱵᱟᱯᱞᱟ ᱵᱤᱦᱟᱹ ᱠᱚ ᱦᱮᱱᱟᱜ ᱟᱠᱟᱫ ᱦᱟᱸᱜ ᱾
ᱦᱳᱭ
ᱚᱱᱟ ᱥᱟᱶᱛᱮᱢᱟ ᱯᱟᱛᱟ ᱯᱚᱨᱚᱵᱽ ᱠᱚ ᱢᱟ ᱦᱮᱱᱟᱜ ᱟᱠᱟᱫ ᱜᱮ ᱾
ᱮᱸ ᱦᱩᱸ ᱟᱯᱮ ᱥᱮᱫ ᱫᱚ ᱛᱟᱦᱚᱞᱮ ᱯᱟᱛᱟ ᱯᱚᱨᱚᱵᱽ ᱠᱚ ᱦᱩᱭᱩᱜ ᱜᱮᱭᱟ
ᱦᱳᱭ ᱟᱞᱮ ᱥᱮᱫ ᱦᱳᱭᱳᱜ ᱜᱮᱭᱟ ᱯᱟᱛᱟ ᱯᱚᱨᱚᱵᱽ ᱦᱚᱸ
ᱛᱟᱦᱚᱞᱮ ᱱᱤᱭᱟᱹ ᱥᱮᱨᱢᱟ ᱫᱚ ᱪᱮᱫ ᱪᱮᱫ ᱯᱟᱛᱟ ᱠᱚᱵᱤᱱ ᱧᱮᱞ ᱠᱮᱫᱟ
ᱟᱫᱚ ᱦᱟᱸᱜ ᱯᱟᱛᱟ ᱫᱚ ᱦᱟᱸᱜ
ᱚᱱᱠᱟ ᱱᱤᱛᱟᱜ ᱧᱮᱧᱮᱞ ᱫᱚ ᱵᱟᱝᱞᱤᱧ ᱪᱟᱞᱟᱣ ᱵᱟᱲᱟ ᱠᱟᱱᱟ ᱟᱫᱚ ᱦᱟᱸᱜ ᱚᱱᱟ ᱯᱚᱨᱚᱵᱽ ᱠᱚᱨᱮ ᱜᱮ ᱦᱟᱸᱜᱞᱤᱧ ᱪᱟᱞᱟᱣ ᱵᱟᱲᱟ ᱠᱟᱱᱟ ᱚ ᱯᱚᱨᱚᱵᱽ ᱠᱚ ᱢᱮᱱᱛᱮᱫᱚ ᱚᱠᱟ ᱠᱚᱵᱤᱱ ᱞᱟᱹᱭ ᱦᱚᱪᱚᱭᱮᱫᱟ
ᱚᱱᱮ ᱡᱟᱦᱟᱸ ᱟᱵᱚ ᱥᱮᱨᱣᱟ ᱨᱮᱭᱟᱜ ᱡᱟᱦᱟᱸ ᱢᱟᱨᱟᱝ ᱯᱚᱨᱚᱵᱽ ᱠᱚ ᱡᱟᱦᱟᱸ ᱵᱟᱦᱟ ᱥᱚᱦᱨᱟᱭ ᱥᱟᱠᱨᱟᱛ ᱚᱱᱟ ᱠᱚ ᱟᱹᱞᱤᱧ ᱫᱚ ᱚᱱᱠᱟᱱ ᱥᱚᱢᱚᱭ ᱜᱮᱞᱤᱧ ᱟᱫᱚ ᱚᱱᱠᱟᱱ ᱥᱚᱢᱚᱭᱜᱮᱞᱤᱧ ᱪᱟᱞᱟᱜ ᱜᱮᱭᱟ ᱮᱢᱱᱤ ᱠᱚᱨᱮ ᱫᱚ ᱚᱱᱠᱟ ᱫᱚ ᱵᱟᱹᱞᱤᱧ ᱪᱟᱞᱟᱣ ᱵᱟᱲᱟᱣ ᱠᱟᱱᱟ ᱚᱱᱠᱟ ᱯᱟᱛᱟ ᱠᱚ ᱳᱭ ᱥᱚᱢᱚᱭ ᱫᱚ
ᱳ
ᱟᱪᱪᱷᱟ ᱟᱨ ᱟᱵᱮᱱ ᱫᱚ ᱢᱟᱱᱮ ᱟᱯᱮ ᱚᱱᱛᱮ ᱫᱚ ᱚᱠᱟᱞᱮᱠᱟ ᱯᱟᱛᱟ ᱯᱚᱨᱚᱵᱽ ᱠᱚ ᱦᱩᱭᱩᱜ ᱜᱮᱭᱟ ᱥᱮ ᱚᱠᱟ
ᱦᱩᱭ ᱫᱚ ᱦᱩᱭᱩᱜ ᱜᱮᱭᱟ ᱯᱟᱛᱟ ᱯᱚᱨᱚᱵᱽ ᱦᱭᱩᱜ ᱜᱮᱭᱟ ᱵᱟᱝ ᱫᱚ ᱵᱟᱝ ᱟᱞᱮ ᱦᱚᱜ-ᱚᱭ ᱠᱤᱪᱷᱩ ᱫᱤᱱ ᱢᱟᱲᱟᱝ ᱜᱮ ᱟᱞᱮᱭᱟᱜ ᱦᱚᱸᱤᱭᱟᱹ ᱢᱟᱜᱢᱚᱬᱮ ᱦᱩᱭᱮᱱ ᱛᱟᱞᱮᱭᱟ
ᱟᱪᱪᱷᱟ ᱟᱪᱪᱷᱟ ᱛᱟᱦᱞᱮ ᱟᱯᱮ ᱫᱚ ᱢᱟᱜ ᱢᱚᱬᱮ ᱦᱚᱸᱯᱮ ᱢᱟᱜ ᱢᱚᱬᱮ ᱜᱮᱭᱟ ᱵᱟᱝ
ᱦᱩᱸ ᱵᱟᱦᱟ ᱦᱚᱸᱞᱮ ᱵᱟᱦᱟᱜ ᱜᱮᱭᱟ ᱵᱟᱦᱟ ᱢᱚᱸᱬᱮ ᱥᱮᱨᱢᱟ ᱯᱚᱨᱮ ᱟᱞᱮᱥᱮᱫ ᱫᱚ ᱢᱟᱜ ᱢᱚᱬᱮ ᱦᱩᱭᱩᱜᱼᱟ ᱚᱱᱠᱟᱜᱮ ᱟᱹᱨᱤ ᱠᱚ ᱛᱚᱞ ᱟᱠᱟᱫᱟ ᱡᱮ ᱢᱚᱬᱮ ᱥᱮᱨᱢᱟ ᱚᱱᱛᱚᱨ ᱚᱱᱛᱚᱨ ᱢᱟᱜ ᱢᱚᱸᱬᱮ ᱦᱩᱭᱩᱜᱼᱟ ᱱᱤᱭᱟᱹ ᱥᱮᱨᱢᱟ ᱫᱚᱞᱮᱭᱟ ᱢᱟᱢᱬᱮ ᱦᱩᱭᱮᱱ ᱛᱟᱞᱮᱭᱟ ᱟᱨ ᱟᱹᱰᱤ ᱡᱟᱸᱠ ᱡᱚᱢᱚᱠ ᱜᱮ ᱦᱩᱭᱱᱟ ᱟᱹᱰᱤ ᱢᱟᱱᱮ ᱥᱮᱱ ᱦᱩᱭᱞᱮᱱᱟ ᱟᱹᱰᱤ ᱨᱟᱹᱥᱠᱟᱹ ᱟᱹᱭᱠᱟᱹᱣ ᱮᱱᱟ ᱚᱸᱰᱮ ᱥᱮᱱ ᱠᱟᱛᱮᱜ᱾ ᱟᱯᱮ ᱥᱮᱡ ᱛᱟᱦᱚᱞᱮ ᱢᱟᱜᱽ ᱢᱚᱬᱮ ᱥᱮ ᱵᱟᱦᱟ ᱟᱠᱟ ᱦᱩᱭᱩᱜᱼᱟ ᱟᱠᱟᱴᱟᱜ ᱦᱩᱭᱩᱜᱼᱟ?
ᱟᱞᱮ ᱥᱮᱫ ᱫᱚ ᱦᱟᱸᱜ ᱵᱟᱦᱟ ᱜᱮ ᱦᱟᱸᱜ ᱦᱩᱭᱩᱜᱼᱟ, ᱢᱟᱜ ᱢᱚᱬᱮ ᱫᱚ ᱦᱟᱸᱜ ᱵᱟᱝ ᱠᱚ ᱢᱟᱜ ᱢᱚᱬᱮᱜᱼᱟ᱾ ᱟᱫᱚ ᱦᱟᱸᱜ ᱥᱮᱫᱟᱭ ᱠᱷᱚᱡ ᱜᱮ ᱦᱟᱸᱜ ᱢᱟᱜ ᱢᱚᱬᱮ ᱵᱚᱸᱜᱟ ᱫᱚ ᱵᱟᱹᱱᱩᱜ ᱟᱠᱟᱜ ᱠᱚ ᱛᱟᱞᱮᱭᱟ ᱛᱚ ᱟᱫᱚ ᱤᱱᱟᱹ ᱠᱷᱟᱹᱛᱤᱨ ᱛᱮ ᱟᱞᱮ ᱠᱚᱦᱚᱸ ᱵᱟᱝ ᱞᱮ ᱢᱟᱜ ᱢᱚᱬᱮ ᱫᱚ ᱟᱫᱚ ᱵᱟᱝ ᱞᱮ ᱢᱟᱜ ᱢᱚᱬᱮᱜ ᱜᱮᱭᱟ᱾
ᱚ᱾
ᱱᱚᱜᱼᱚᱭ ᱵᱮᱱ ᱞᱟᱹᱭ ᱠᱮᱜ ᱵᱟᱦᱟ ᱟᱨ ᱢᱟᱜ ᱢᱚᱬᱮ ᱵᱟᱱᱟᱣ ᱜᱮ ᱦᱩᱭᱩᱜᱼᱟ᱾ ᱩᱱᱟᱹᱜ ᱱᱚᱣᱟ ᱫᱚᱱ ᱛᱟᱦᱟᱞᱮ ᱱᱚᱣᱟ ᱠᱤᱱ ᱢᱩᱫ ᱨᱮᱫᱚ ᱢᱟᱱᱮ ᱪᱮᱫ ᱞᱮᱠᱟ ᱯᱷᱟᱨᱟᱠ ᱢᱮᱱᱟᱜ ᱠᱟᱜᱼᱟ ᱥᱮ ᱵᱟᱹᱱᱩᱜ ᱟᱠᱟᱜᱼᱟ?
ᱯᱷᱟᱨᱟᱠ ᱫᱚ ᱢᱮᱱᱟᱜ ᱫᱚ ᱢᱮᱱᱟᱜᱼᱟ᱾ ᱢᱮᱱᱠᱷᱟᱱ ᱩᱱᱟᱹᱜ ᱵᱷᱟᱜᱮ ᱠᱟᱛᱮ ᱫᱚ ᱵᱟᱝ ᱞᱤᱧ ᱞᱟᱹᱭ ᱫᱟᱲᱮ ᱟᱵᱤᱱᱟ᱾
ᱟᱪᱪᱷᱟ ᱟᱪᱪᱷᱟ᱾
ᱟᱹᱵᱤᱱ ᱫᱚ ᱟᱯᱮ ᱥᱮᱱᱟᱜ ᱛᱚᱵᱮ ᱞᱟᱹᱭ ᱢᱮ ᱪᱮᱜᱠᱟ ᱵᱟᱦᱟ ᱦᱩᱭᱩᱜᱼᱟ?
ᱟᱞᱮ ᱥᱮᱱᱟᱜ ᱵᱟᱦᱟ ᱫᱚ ᱦᱟᱸᱜ ᱚᱱᱮ ᱡᱟᱦᱟᱸ ᱯᱮ ᱢᱟᱦᱟ ᱨᱮᱠᱚ ᱠᱚᱨᱟᱣᱟ, ᱟᱫᱚ ᱡᱮ ᱡᱮᱢᱚᱱ ᱡᱮᱢᱚᱱ ᱟᱞᱮ ᱫᱚ ᱯᱮ ᱢᱟᱦᱟ ᱨᱮᱞᱮ ᱠᱚᱨᱟᱣ ᱟ ᱫᱚ ᱦᱟᱹᱜ ᱟᱞᱮ ᱯᱟᱥᱮ ᱠᱚᱨᱮ ᱢᱚᱬᱮ ᱢᱟᱦᱟ ᱨᱮᱦᱚᱸ ᱠᱚ ᱠᱚᱨᱟᱣ ᱜᱮᱭᱟ᱾
ᱦᱳᱭ ᱾
ᱮᱸ ᱢᱟᱜᱽ ᱢᱚᱬᱮ ᱫᱚ ᱦᱟᱹᱜ ᱚᱱᱠᱟ ᱫᱚ ᱵᱟᱝᱞᱮ ᱢᱟᱜᱽ ᱢᱚᱬᱮᱜᱼᱟ᱾
ᱦᱚᱸᱜᱼᱚᱭ ᱡᱮ ᱛᱟ ᱦᱚᱞᱮ ᱮ ᱵᱟᱦᱟ ᱵᱤᱱ ᱞᱟᱹᱭ ᱮᱫᱟ ᱛᱟᱦᱚᱞᱮ ᱵᱟᱦᱟ ᱥᱚᱢᱚᱭ ᱫᱚ ᱪᱮᱫ ᱪᱮᱫ ᱵᱟᱦᱟ ᱠᱚᱠᱚ ᱵᱮᱣᱦᱟᱨ ᱜᱮᱭᱟ?
ᱵᱟᱦᱟ ᱨᱮᱫᱚ ᱦᱟᱸᱜ ᱚᱱᱠᱟ ᱱᱟᱜ ᱮᱴᱟᱜ ᱵᱟᱦᱟ ᱠᱚᱫᱚ ᱵᱟᱝ ᱠᱚ ᱵᱮᱣᱦᱟᱨᱟ ᱵᱟᱦᱟ ᱨᱮᱫᱚ ᱥᱩᱫᱩ ᱦᱟᱸᱜ ᱥᱟᱨᱡᱚᱢ ᱵᱟᱦᱟ ᱜᱮᱠᱚ ᱵᱮᱣᱦᱟᱨ ᱜᱮᱭᱟ᱾ ᱟᱨ ᱟᱯᱮ ᱥᱮᱫ ᱫᱚ?
ᱟᱞᱮ ᱥᱮᱫ ᱦᱟᱸ ᱥᱟᱨᱡᱚᱢ ᱵᱟᱦᱟ ᱜᱮ᱾
ᱩᱸᱜ ᱩᱸ ᱪᱷᱟ ᱦᱮ ᱛᱚ ᱟᱨ ᱟᱯᱮ ᱥᱮᱫ ᱫᱚ ᱵᱟᱦᱟ ᱫᱚ ᱛᱤᱱᱟᱹᱜ ᱢᱟᱦᱟ ᱨᱮᱱᱟᱜ ᱯᱮ ᱵᱟᱦᱟᱜ ᱜᱮᱭᱟ ᱢᱚᱬᱮ ᱢᱟᱦᱟ ᱥᱮ ᱯᱮ ᱢᱟᱦᱟ᱾
ᱟᱞᱮ ᱥᱮᱱ ᱫᱚ ᱯᱮ ᱢᱟᱦᱟ ᱜᱮᱞᱮ ᱵᱟᱦᱟ ᱵᱟᱲᱟᱜ ᱜᱮᱭᱟ ᱟᱫᱚ ᱟᱫᱚᱢ ᱥᱚᱢᱚᱭ ᱛᱚ ᱢᱚᱬᱮ ᱢᱟᱦᱟ ᱦᱚᱸ ᱦᱩᱭ ᱠᱟᱱᱟ ᱚᱱᱠᱟ ᱢᱟᱱᱮ
ᱜᱚᱴᱟ ᱠᱟᱛᱮᱜ ᱫᱚ ᱵᱟᱹᱱᱩᱜ ᱛᱟᱞᱮᱭᱟ ᱡᱮ ᱯᱮ ᱢᱟᱦᱟ ᱜᱮ ᱟᱫᱷᱮᱠ ᱥᱚᱢᱚᱭ ᱫᱚ ᱯᱮ ᱢᱟᱦᱟ ᱦᱚᱸᱞᱮ ᱠᱚᱨᱟᱣ ᱜᱮᱭᱟ ᱟᱫᱮ ᱢᱚᱬᱮ ᱢᱟᱦᱟ ᱦᱚᱸ᱾
ᱟᱪᱪᱷᱟ ᱟᱪᱷᱟ ᱟᱹᱰᱤ ᱱᱟᱯᱟᱭ᱾ ᱛᱟᱦᱚᱞᱮ ᱵᱟᱦᱟ ᱨᱮᱫᱚ ᱚᱠᱟ ᱞᱮᱠᱟ ᱯᱮ ᱨᱟᱹᱥᱠᱟᱹᱜ ᱜᱮᱭᱟ?
ᱨᱟᱹᱥᱠᱟᱹ ᱫᱚ ᱡᱚᱠᱷᱚᱱ ᱵᱟᱦᱟ ᱦᱩᱭᱩᱜᱼᱟ ᱢᱟᱱᱮ ᱵᱟᱦᱟ ᱦᱤᱞᱳᱜᱼᱟ᱾ ᱥᱟᱨᱫᱤ ᱦᱤᱞᱳ ᱥᱮ ᱩᱱ ᱩᱱ ᱦᱤᱞᱳᱜ ᱫᱚ ᱯᱨᱚᱛᱷᱚᱢ ᱨᱮ ᱱᱟᱭᱠᱮ ᱵᱟᱵᱟ ᱠᱚ ᱤᱫᱤᱭ ᱭᱟ᱾ ᱩᱱ ᱫᱚ ᱫᱤᱱᱟᱹᱢᱟᱱ ᱫᱚ ᱯᱩᱡᱟᱹ ᱯᱟᱥᱟᱭ ᱛᱟᱞᱮᱭᱟ ᱵᱟᱵᱟ ᱦᱚᱲ ᱫᱚ ᱴᱟᱢᱟᱠ ᱠᱚᱠᱚ ᱨᱩᱭᱟ ᱜᱚᱜᱚ ᱦᱚᱲ ᱫᱚ ᱮᱱᱮᱡ ᱥᱮᱨᱮᱧ ᱛᱟᱞᱮᱭᱟ ᱠᱚ᱾ ᱟᱨᱦᱚᱸ ᱯᱩᱡᱟᱹ ᱵᱟᱲᱟ ᱦᱩᱭ ᱠᱟᱛᱮᱫ ᱟᱨᱦᱚᱸ ᱱᱟᱭᱠᱮ ᱚᱲᱟᱜ ᱛᱮᱠᱚ ᱟᱹᱜᱩᱭ ᱭᱟ᱾ ᱟᱨᱦᱚ ᱢᱟᱡᱟᱱ ᱵᱮᱲᱟ ᱯᱩᱡᱟᱹ ᱵᱟᱠᱷᱨᱟ ᱠᱚ ᱪᱟᱞᱟᱜᱼᱟ᱾ ᱩᱱ ᱫᱚᱱ ᱢᱟᱲᱮ ᱜᱚ ᱮ ᱜᱚᱜᱚ ᱦᱚᱲ ᱠᱚ ᱢᱟ ᱛᱟ ᱢᱟᱱᱮ ᱜᱚᱜᱚ ᱦᱚᱲ ᱠᱚ ᱪᱟᱞᱟᱜᱼᱟ ᱥᱟᱱᱟᱢ ᱦᱚᱲ᱾ ᱚᱸᱰᱮ ᱠᱚ ᱯᱩᱡᱟᱹ ᱯᱟᱥᱟᱭᱟ ᱟᱨ ᱠᱚ ᱥᱳᱲᱮᱭᱟ ᱩᱱ ᱦᱤᱞᱳᱜ ᱫᱚ᱾ ᱚᱱᱟ ᱥᱳᱲᱮ ᱜᱮ ᱥᱟᱱᱟᱢ ᱦᱚᱲ ᱜᱚᱠᱚ ᱦᱟᱹᱴᱤᱧ ᱟᱠᱚᱣᱟ᱾ ᱡᱚᱢ ᱟᱠᱚ ᱟᱨ ᱱᱟᱭᱠᱮ ᱚᱲᱟᱜ ᱛᱮᱠᱚ ᱨᱩᱣᱟᱹᱲ ᱟᱹᱜᱩᱭ ᱭᱟ ᱛᱟᱨᱯᱚᱨᱮ ᱠᱩᱞᱦᱤ ᱨᱮᱠᱚ ᱮᱱᱮᱪ ᱛᱟᱞᱮᱭᱟ, ᱢᱟᱱᱮ ᱚᱲᱟᱜ ᱚᱲᱟᱜ ᱥᱟᱱᱟᱢ ᱦᱚᱲᱟᱜ ᱚᱲᱟᱜ ᱠᱷᱚᱱᱟᱜ ᱜᱮ ᱫᱟᱜ ᱠᱚ ᱩᱰᱩᱜᱟ᱾ ᱛᱟᱯᱚᱨᱮ ᱱᱟᱭᱠᱮ ᱵᱟᱵᱟ ᱡᱟᱸᱜᱟ ᱠᱚᱠᱚ ᱟᱹᱨᱩᱵ ᱮᱭᱟ᱾
ᱟᱪᱷᱟ᱾
ᱚᱱᱟ ᱠᱚᱜᱮ ᱚᱱᱠᱟ ᱜᱮ ᱦᱩᱭᱩᱜᱼᱟ ᱟᱫᱚ ᱠᱷᱟᱴᱚ ᱢᱟᱪᱷᱟ ᱛᱤᱞᱤᱧ ᱞᱟᱹᱭ ᱟᱫ ᱯᱮᱭᱟ, ᱛᱟᱦᱞᱮ ᱟᱯᱮ ᱥᱮᱫ ᱫᱚ ᱵᱟᱦᱟ ᱫᱚ ᱚᱠᱟᱞᱮᱠᱟ ᱦᱩᱭᱩᱜᱼᱟ?
ᱟᱞᱮ ᱥᱮ ᱦᱚᱸ ᱚᱝᱠᱟ ᱜᱮ ᱚᱱᱮ ᱡᱟᱦᱟᱸ ᱞᱤᱧ ᱞᱟᱹᱭ ᱠᱮᱫ᱾ ᱵᱟᱦᱟ ᱫᱚ ᱯᱮ ᱢᱟᱦᱟ ᱨᱮᱱᱟᱜ ᱞᱮ ᱯᱮ ᱢᱟᱦᱟ ᱨᱮᱱᱟᱜ ᱞᱮ ᱢᱟᱱᱟᱣ ᱜᱮᱭᱟ ᱡᱟᱦᱟᱸ ᱫᱚ ᱩᱢ ᱢᱟᱦᱟ ᱥᱟᱹᱨᱫᱤ ᱢᱟᱦᱟ ᱟᱨ ᱡᱟᱞᱮ ᱢᱟᱦᱟ᱾
ᱦᱳᱭ
ᱟᱫᱚ ᱩᱢ ᱢᱟᱦᱟ ᱨᱮᱫᱚ ᱦᱟᱸᱜ ᱚᱱᱮ ᱜᱮᱡ ᱜᱩᱨᱤᱡ ᱦᱩᱭᱩᱜᱼᱟ ᱚᱲᱟᱜ ᱠᱚ ᱩᱢ ᱵᱟ ᱩᱢ ᱯᱷᱟᱨᱪᱟ ᱵᱟᱲᱟ ᱠᱟᱛᱮᱜ ᱟᱫᱚ ᱦᱟᱸᱜ ᱵᱟᱵᱟ ᱦᱚᱲ ᱠᱚᱫᱚ ᱟᱫᱚ ᱡᱟᱦᱮᱨ ᱫᱟᱜ ᱠᱚ ᱪᱟᱞᱟᱜ ᱜᱮᱭᱟ᱾
ᱦᱚᱸᱻ
ᱥᱟᱹᱨᱫᱤ ᱢᱟᱦᱟ ᱦᱤᱞᱳᱜ ᱫᱚ ᱦᱟᱸᱜ ᱫᱤᱥᱚᱢ ᱯᱮᱲᱟ ᱠᱚ ᱥᱮ ᱫᱮᱼ ᱵᱷᱟᱹᱜᱤᱱ ᱠᱚ ᱡᱟᱦᱟᱸ ᱫᱚ ᱱᱮᱣᱛᱟ ᱟᱠᱟᱫ ᱯᱮᱲᱟ ᱯᱟᱹᱲᱦᱟᱹ ᱠᱚ
ᱦᱮᱸ
ᱩᱱᱠᱩ ᱠᱚ ᱥᱟᱶᱛᱮ ᱡᱟᱦᱮᱨ ᱞᱮ ᱪᱟᱞᱟᱜ ᱜᱮᱭᱟ ᱟᱨ ᱱᱟᱭᱠᱮ ᱵᱟᱵᱟ ᱡᱟᱦᱟᱸ ᱯᱩᱡᱟᱹ ᱠᱟᱜ ᱫᱚ ᱚᱱᱟ ᱵᱟᱦᱟ ᱠᱚ ᱟᱞᱮ ᱪᱟᱞ ᱟᱞᱮ ᱜᱮᱭᱟ ᱚᱸᱰᱮ ᱡᱚᱦᱟᱨ ᱠᱟᱛᱮᱜ ᱞᱮ ᱟᱛᱟᱝ ᱜᱮᱭᱟ ᱚᱱᱟ ᱵᱟᱦᱟ ᱠᱚ
ᱟᱰᱤ ᱱᱟᱯᱟᱭ
ᱦᱳᱭ ᱟᱨ ᱮᱱᱮᱡ ᱥᱮᱨᱮᱧ ᱦᱩᱭᱩᱜᱼᱟ ᱮᱱᱮᱡ ᱥᱮᱨᱮᱧ ᱠᱟᱛᱮᱜ ᱟᱫᱚ ᱦᱟᱸᱜ ᱚᱱᱟ ᱩ ᱯᱨᱚᱥᱟᱫᱽ ᱞᱮ ᱡᱚᱢᱟ ᱡᱟᱦᱟᱸ ᱫᱚ ᱜᱚᱰᱮᱫ ᱦᱟᱲᱟᱢ ᱢᱟᱱᱮ ᱟᱛᱩ ᱨᱮᱱ ᱜᱤᱫᱽᱨᱟᱹ ᱠᱚ ᱟᱛᱮᱜ ᱡᱟᱦᱟ ᱥᱤᱢ ᱥᱟᱵ ᱦᱚᱪᱚ ᱠᱟᱜ ᱠᱚ ᱥᱮᱛᱟᱜ ᱵᱮᱲᱟ ᱚᱱᱟ ᱠᱚ ᱥᱳᱲᱮ ᱠᱚᱣᱟ ᱛᱚ ᱮᱱᱦᱤᱞᱳᱜ ᱫᱚ ᱚᱸᱰᱮ
ᱦᱳᱭ
ᱟᱫᱚ ᱚᱱᱟ ᱥᱳᱲᱮ ᱜᱮ ᱯᱨᱚᱥᱟᱛ ᱦᱤᱥᱟᱹᱵ ᱛᱮᱠᱚ ᱦᱟᱹᱴᱤᱧᱟ ᱟᱨᱞᱮ ᱡᱚᱢᱟ ᱟᱨ ᱮᱱᱮᱡ ᱠᱚ ᱦᱩᱭ ᱞᱮᱱᱠᱷᱟᱱ ᱟᱫᱚ ᱦᱟᱸᱜ ᱱᱟᱭᱠᱮ ᱵᱟᱵᱟ ᱫᱚ ᱚᱲᱟᱜ ᱛᱮᱠᱚ ᱟᱹᱜᱩᱭᱮᱭᱟ
ᱦᱚᱸ ᱦᱚᱸ ᱟᱹᱰᱤ ᱱᱟᱯᱟᱭ ᱵᱤᱱ ᱢᱮᱱ ᱠᱮᱫᱟ ᱱᱚᱜᱼᱚᱭ ᱡᱮ ᱵᱟᱦᱟ ᱵᱟᱨᱮ ᱛᱮᱵᱤᱱ ᱞᱟᱹᱭ ᱠᱮᱫᱟ ᱥᱮ ᱚᱝᱠᱟ ᱜᱮ ᱟᱯ ᱥᱮᱫ ᱫᱚ ᱛᱟᱦᱚᱞᱮ ᱥᱚᱦᱚᱨᱟᱭ ᱫᱚ ᱦᱩᱭᱩᱜ ᱟᱥᱮ ᱵᱟᱝ?
ᱦᱳᱭ ᱦᱳᱭ ᱟᱞᱮ ᱥᱮᱫ ᱥᱚᱨᱦᱟᱭ ᱦᱚᱸ ᱦᱳᱭᱳ ᱜᱮᱭᱟ ᱟᱨ ᱚᱱᱟ ᱦᱚᱸ ᱟᱹᱰᱤᱰᱤ ᱨᱟᱹᱥᱠᱟᱹ ᱥᱟᱞᱟᱜ ᱦᱩᱭᱩᱜᱭ ᱜᱮᱭᱟ ᱥᱦᱟᱭ ᱦᱚᱸ᱾
ᱦᱮᱸ ᱞᱟᱹᱭ ᱠᱟᱫᱟ ᱠᱚ ᱦᱟᱹᱛᱤ ᱞᱮᱪᱟᱱ ᱥᱚᱨᱦᱟᱭ ᱵᱟᱝ ᱢᱤᱫ ᱟᱞᱮ ᱥᱮᱛ ᱫᱚ ᱢᱚᱬᱮ ᱫᱤᱱ ᱨᱮᱱᱟᱜ ᱜᱮ ᱦᱩᱭ ᱜᱮᱭᱟ᱾
ᱟᱪᱪᱷᱟ ᱵᱟᱝᱜᱮ ᱟᱞᱮ ᱥᱮᱫ ᱫᱚ ᱥᱚᱦᱚᱨᱟᱭ ᱫᱚ ᱯᱮ ᱫᱤᱱ ᱨᱮᱱᱟᱜ ᱜᱮ ᱦᱩᱭᱩᱜ ᱜᱮᱭᱟ ᱟᱫᱚ ᱦᱟᱸᱜ ᱯᱮ ᱫᱤᱱ ᱨᱮᱱᱟᱜ ᱧᱩᱛᱩᱢ ᱞᱮᱠᱟ ᱯᱮ ᱫᱤᱱ ᱨᱮᱱᱟᱜ ᱫᱚ ᱦᱩᱭᱩᱜᱼᱟ ᱟᱫᱚ ᱮᱱᱮᱡ ᱥᱮᱨᱮᱧ ᱫᱚ ᱦᱟᱸᱜ ᱢᱚᱬᱮ ᱫᱤᱱ ᱦᱟᱹᱵᱤᱡ ᱜᱮ ᱠᱚ ᱪᱟᱹᱞᱩᱭ ᱜᱮᱭᱟ
ᱚ ᱛᱟᱦᱚᱞᱮ ᱯᱮ ᱫᱤᱱ ᱠᱚᱫᱚ ᱪᱮᱫ ᱪᱮᱫ ᱢᱟᱦᱟ ᱠᱚᱯᱮ ᱢᱟᱱᱟᱣ ᱜᱮᱭᱟ
ᱚᱱᱟ ᱫᱚ ᱦᱟᱸᱜ ᱦᱩᱭᱩᱜ ᱠᱟᱱᱟ ᱩᱢ ᱢᱟᱦᱟ ᱟᱨ ᱢᱤᱫᱴᱮᱱ ᱫᱚ ᱵᱚᱸᱜᱟᱜ ᱢᱟᱦᱟ ᱟᱨ ᱢᱤᱫ ᱫᱚ ᱠᱷᱩᱱᱴᱟᱹᱣ ᱢᱟᱦᱟ
ᱚ ᱟᱯᱮ ᱥᱮᱫ ᱫᱚ ᱵᱟᱝᱠᱚ ᱡᱟᱞᱮᱼᱟ
ᱵᱟ ᱟᱞᱮᱥᱮᱫ ᱫᱚ ᱦᱟᱜ ᱚᱱᱠᱟ ᱡᱟᱞᱮ ᱢᱟᱦᱟ ᱠᱚᱫᱚ ᱵᱟᱝ ᱦᱩᱭᱩᱜᱼᱟ ᱚᱱᱟ ᱠᱷᱩᱱᱴᱟᱹ ᱢᱟᱦᱟ ᱨᱮᱜᱮ ᱢᱩᱪᱟᱹᱫ ᱟᱫᱚ ᱦᱟᱸᱜ ᱨᱟᱹᱥᱠᱟᱹ ᱫᱚᱢᱟ ᱞᱮᱛᱟᱲ ᱜᱮ ᱛᱟᱦᱮᱱᱟ ᱚᱱᱟ ᱫᱚ ᱪᱟᱵᱟᱜ ᱜᱮ ᱵᱟᱭ ᱧᱩᱛᱩᱢᱢᱟ ᱟᱫᱚ ᱤᱱᱟᱹ ᱠᱷᱟᱹᱛᱤᱨ ᱛᱮ ᱢᱚᱬᱮ ᱢᱟᱦᱟ ᱦᱟᱹᱵᱤᱡ ᱫᱚ ᱮᱱᱮᱡ ᱥᱮᱨᱮᱧ ᱜᱮᱭᱟ ᱟᱨ ᱟᱯᱮ ᱥᱮᱫ ᱫᱚ
ᱟᱞᱮ ᱥᱮᱫ ᱫᱚ ᱢᱚᱬᱮ ᱢᱟᱦᱟ ᱞᱮ ᱥᱚᱦᱚᱨᱟᱭᱚᱜᱼᱟ
ᱟᱪᱪᱷᱟ
ᱟᱵᱤᱱ ᱡᱟᱦᱟᱸ ᱞᱮᱠᱟ ᱵᱤᱱ ᱞᱟᱹᱭ ᱠᱮᱫ ᱩᱢ ᱢᱟᱦᱟ
ᱦᱳᱭ ᱦᱳᱭ
ᱟᱨ ᱢᱤᱫᱴᱮᱱ ᱢᱟᱦᱟ ᱫᱚ ᱵᱟᱹᱞᱤᱧ ᱩᱭᱦᱟᱨ ᱫᱟ ᱛᱟᱯᱚᱨᱮ ᱥᱟᱨᱫᱮ ᱦᱳᱭ ᱵᱚᱸᱜᱟᱜ ᱢᱟᱦᱟ ᱛᱟᱯᱚᱨᱮ ᱥᱟᱨᱫᱤ ᱢᱟᱦᱟ ᱛᱟᱯᱚᱨᱮ ᱡᱟᱞᱮ
ᱟᱪᱪᱷᱟ ᱟᱨ ᱠᱷᱩᱱᱴᱟᱹᱣ ᱢᱟᱦᱟ ᱦᱮᱱᱟᱜ ᱟᱠᱟᱜ ᱦᱟᱜ ᱡᱟᱦᱟᱸ ᱫᱚ ᱵᱚᱸᱜᱟᱜ ᱯᱚᱨᱮᱨ ᱫᱤᱱ
ᱦᱳᱭ ᱠᱷᱩᱱᱴᱟᱹᱣ ᱢᱟᱦᱟ
ᱦᱩᱸ
ᱚᱱᱟᱜᱮ ᱟᱞᱮᱭᱟᱜ ᱫᱚ ᱠᱷᱩᱱᱴᱟᱹᱣ ᱥᱚᱢᱚᱭ ᱜᱮ ᱠᱟᱹᱴᱤᱡ ᱟᱹᱞᱤᱧ ᱫᱚ ᱨᱟᱹᱥᱠᱟᱹ ᱧᱚᱜ ᱞᱤᱧ ᱟᱹᱭᱠᱟᱹᱣ ᱜᱮᱭᱟ
ᱟᱪᱪᱷᱟ ᱟᱪᱪᱷᱟ
ᱟᱛᱳ ᱨᱮᱱ ᱥᱟᱱᱟᱢ ᱦᱚᱲ ᱰᱟᱝᱨᱤ ᱠᱚᱠᱚ ᱩᱰᱩᱠ ᱠᱟᱠᱚᱣᱟ ᱰᱟᱝᱨᱤ ᱠᱟᱲᱟ᱾ ᱟᱨ ᱟᱛᱩ ᱨᱮᱱ ᱦᱚᱸ ᱦᱚᱲ ᱠᱚᱠᱚ ᱦᱮᱡ ᱠᱚᱜᱼᱟ, ᱥᱮ ᱯᱮᱲᱟ ᱯᱟᱹᱲᱦᱟᱹ ᱠᱚ ᱦᱮᱡ ᱠᱚᱜᱼᱟ, ᱥᱟᱱᱟᱢ ᱥᱚᱦᱨᱟᱭ ᱨᱮᱞᱮ ᱡᱟᱣᱨᱟᱜᱼᱟ ᱚᱸᱰᱮ ᱜᱮᱠᱚ ᱠᱷᱩᱱᱴᱟᱹᱣ ᱠᱚᱣᱟ᱾